ᱦᱮᱞᱳ, ᱦᱚᱸ ᱦᱚᱸ ᱦᱚᱸ ᱟᱸᱡᱚᱢᱚᱜ ᱠᱟᱱᱟ, ᱟᱸᱡᱚᱢᱚᱜ ᱠᱟᱱᱟ, ᱥᱟᱹᱜᱩᱱ ᱥᱮᱛᱟᱜ᱾
ᱦᱳᱭ ᱦᱳᱭ ᱥᱟᱹᱜᱩᱱ ᱥᱮᱛᱟᱜ᱾
ᱟᱨ ᱪᱮᱫ ᱞᱮᱠᱟ ᱢᱮᱱᱟᱜ ᱵᱮᱱᱟ?
ᱚᱲᱟᱜ ᱠᱚᱨᱮ ᱫᱚ ᱱᱟᱯᱟᱭᱟ ᱜᱮᱛᱚ᱾
ᱚ ᱦᱚ᱾ ᱟᱨ ᱪᱟ ᱠᱚᱵᱮᱱ ᱧᱩ ᱵᱟᱲᱟ ᱠᱮᱜ-ᱟ ᱥᱮ, ᱞᱚᱞᱚ ᱫᱟᱜ ᱠᱚᱵᱮᱱ ᱧᱩ ᱵᱟᱲᱟ ᱠᱮᱜ-ᱟ?
ᱦᱚᱸ ᱟᱣᱨᱤ ᱦᱟᱯᱮ ᱦᱟᱸᱜ᱾ ᱮᱭ ᱠᱟᱹᱢᱤ ᱠᱚ ᱥᱟᱢᱴᱟᱣ ᱵᱟᱲᱟ ᱦᱩᱭ ᱠᱟᱱᱟ ᱟᱫᱚ
ᱚᱻ᱾ ᱟᱫᱚ ᱦᱳᱭ ᱱᱚᱣᱟ ᱱᱤᱱᱟᱹᱝ ᱚᱠᱛᱚ ᱵᱷᱤᱛᱤᱨ ᱨᱮ ᱪᱮᱫ ᱤᱫᱤᱭᱟᱛᱮᱫ, ᱪᱮᱫ ᱥᱟᱛᱟᱢ ᱤᱫᱤᱭᱟᱛᱮᱫ ᱜᱚᱞᱯᱚ ᱦᱩᱭᱩᱜ-ᱟ?
ᱚᱻ ᱡᱟᱸᱦᱟᱱᱟᱜ ᱜᱮ ᱞᱟᱹᱭ ᱵᱤᱱ ᱢᱟ, ᱡᱟᱸᱦᱟᱱᱟᱜ ᱞᱮᱠᱟ ᱜᱮ ᱨᱚᱯᱚᱲ ᱦᱩᱭ ᱞᱮᱱᱠᱷᱟᱱ ᱜᱮ᱾ ᱵᱟᱯᱞᱟ ᱠᱤᱱᱵᱟ ᱵᱷᱟᱸᱰᱟᱱ ᱡᱟᱸᱦᱟᱱᱟᱜ ᱜᱮ᱾
ᱴᱷᱤᱠ ᱜᱮᱭᱟ ᱛᱟᱦᱞᱮ ᱚᱱᱟ ᱮᱸᱜ, ᱟᱵᱚ ᱢᱟᱹᱱᱢᱤ ᱠᱚ ᱞᱟᱹᱜᱤᱫ ᱵᱤᱨ-ᱵᱩᱨᱩ ᱛᱤᱱᱟᱹᱝ ᱞᱟᱹᱠᱛᱤ ᱟᱨ ᱵᱟᱝᱠᱷᱟᱱ ᱟᱻ ᱵᱤᱨ ᱨᱮᱭᱟᱜ ᱨᱩᱠᱷᱤᱭᱟᱹ ᱚᱠᱟ ᱞᱮᱠᱟ ᱨᱮ ᱦᱩᱭ ᱫᱟᱲᱮ ᱠᱚᱜ-ᱟ ᱚᱱᱟ ᱤᱫᱤᱭᱟᱛᱮᱜ ᱜᱚᱞᱯᱷᱚ ᱦᱩᱭᱩᱜ-ᱟ᱾ ᱟᱫᱚ ᱚᱜ ᱱᱚᱣᱟ ᱤᱫᱤᱭᱟᱛᱮᱜ ᱜᱚᱞᱯᱚ ᱟᱹᱵᱤᱱ ᱜᱮᱵᱤᱱ ᱟᱨᱟᱢᱵᱷᱚ ᱞᱮᱠᱷᱟᱱ ᱱᱟᱯᱟᱭ ᱠᱚᱜ-ᱟ᱾
ᱦᱮᱸ ᱚᱠᱚᱭ ᱟᱞᱤᱧ?
ᱦᱳᱭ᱾
ᱟᱞᱮ ᱥᱮᱱ ᱢᱟ ᱚᱝᱠᱟ ᱵᱤᱨ ᱵᱩᱨᱩ ᱫᱚ ᱵᱟᱹᱱᱩᱜ-ᱟ ᱛᱚ ᱟᱫᱚ ᱩᱱᱟᱹᱜ ᱴᱷᱤᱠ ᱫᱚ ᱟᱹᱞᱤᱧ ᱦᱚᱸ ᱵᱟᱹᱞᱤᱧ ᱵᱟᱲᱟᱭᱟ ᱟᱫᱚ
ᱩᱸ ᱦᱩ, ᱦᱳᱭ᱾
ᱚ, ᱴᱷᱤᱠ ᱜᱮᱭᱟ ᱛᱟᱦᱞᱮ ᱚᱝᱠᱟ ᱡᱩᱫᱤ ᱵᱚᱱ ᱧᱮᱞ ᱠᱷᱟᱱ ᱫᱚ ᱵᱤᱨ ᱵᱩᱨᱩ ᱫᱚ ᱚᱻ ᱥᱮᱫᱟᱭ ᱠᱷᱚᱱ ᱜᱮ ᱟᱵᱚ ᱥᱟᱞᱟᱜ ᱫᱚ ᱡᱚᱯᱲᱟᱣ ᱢᱮᱱᱟᱜ ᱟᱠᱟᱜ-ᱟ᱾
ᱦᱳᱭ ᱦᱳᱭ ᱦᱳᱭ᱾
ᱟᱨ ᱯᱤᱞᱪᱩ ᱦᱟᱲᱟᱢ ᱵᱤᱫᱟᱹᱞ ᱠᱷᱚᱱ ᱜᱮ ᱡᱮᱦᱮᱛᱩ ᱯᱤᱞᱪᱩ ᱦᱟᱲᱟᱢ ᱛᱤᱠᱤᱱ ᱟᱨ ᱯᱤᱞᱪᱩ ᱵᱩᱲᱦᱤ ᱛᱤᱠᱤᱱ ᱫᱚ ᱦᱤᱦᱤᱲᱤ ᱯᱤᱯᱤᱲᱤ ᱨᱮ ᱩᱝᱠᱤᱱ ᱫᱚᱠᱤᱱ ᱡᱟᱱᱟᱢ
ᱡᱟᱱᱟ ᱡᱟᱱᱟᱢ ᱞᱮᱱᱟ ᱦᱳᱭ ᱦᱳᱭ᱾
ᱦᱳᱭ ᱟᱫᱚ ᱡᱮᱦᱮᱛᱩ ᱩᱱ ᱫᱤᱱ ᱫᱚ ᱢᱟᱱᱮ ᱵᱤᱨ ᱜᱮ ᱛᱟᱦᱮᱸ ᱠᱟᱱᱟ᱾ ᱟᱵᱚᱣᱟᱜ ᱱᱟᱜᱟᱢ ᱡᱩᱫᱤ ᱵᱚᱱ ᱧᱮᱞ ᱠᱷᱟᱱ ᱦᱚᱸ ᱡᱮ ᱟᱵᱚ ᱨᱮᱱ ᱦᱟᱯᱲᱟᱢ ᱠᱚᱫᱚ ᱡᱟᱦᱟᱸ ᱨᱮᱠᱚ ᱚᱲᱟᱜ ᱫᱩᱣᱟᱹᱨ ᱟᱠᱟᱜ-ᱟ ᱟᱨ ᱵᱟᱝ ᱠᱷᱟᱱ ᱠᱚ ᱰᱤ ᱵᱟᱲᱜᱮᱭ ᱠᱟᱜ-ᱟ ᱚᱸᱰᱮ ᱫᱚ ᱵᱤᱨ ᱠᱚᱜᱮ ᱠᱚ ᱢᱟᱜ ᱥᱟᱯᱷᱟ ᱟᱠᱟᱜ-ᱟ᱾ ᱛᱟᱦᱞᱮ ᱱᱚᱸᱰᱮ ᱠᱷᱚᱱ ᱜᱮ ᱵᱟᱲᱟᱭᱚᱜ ᱠᱟᱱᱟ ᱡᱮ ᱟᱵᱚᱣᱟᱜ ᱟ ᱵᱤᱨ ᱥᱟᱞᱟᱜ ᱡᱮ ᱟᱵᱚᱣᱟᱜ ᱥᱟᱹᱜᱟᱹᱭ ᱫᱚ ᱛᱤᱱᱟᱹᱝ ᱜᱟᱹᱦᱤᱨᱟ ᱢᱮᱱ ᱛᱮᱫ?
ᱦᱩᱸ ᱦᱩᱸ ᱦᱩᱸ᱾
ᱛᱩᱜ ᱱᱚᱣᱟ ᱟᱵᱚᱣᱟᱜ ᱱᱟᱜᱟᱢ ᱠᱚᱨᱮ ᱠᱷᱚᱱ ᱵᱟᱲᱟᱭᱚᱜ-ᱟ ᱡᱮ ᱟᱵᱚ ᱫᱚ ᱟᱹᱫᱽ ᱨᱤᱱ ᱦᱚᱲ ᱠᱟᱱᱟ ᱵᱚᱱ ᱟᱨ ᱠᱷᱟᱱ ᱟᱵᱚ ᱜᱮ ᱱᱚᱣᱟ ᱫᱷᱟᱹᱨ ᱛᱤ ᱯᱩᱨᱤ ᱨᱮᱱ ᱫᱚ, ᱮᱛᱚᱦᱚᱵ ᱦᱚᱲ ᱠᱟᱱᱟ ᱵᱚᱱ ᱚᱱᱟ ᱠᱷᱟᱹᱛᱤ ᱜᱮ ᱟᱵᱚ ᱫᱚ ᱟᱹᱫᱤᱵᱟᱹᱥᱤ ᱦᱚᱸ ᱠᱚ ᱢᱮᱛᱟ ᱵᱚᱱᱟ ᱟᱨ ᱠᱷᱟᱱ, ᱟᱹᱫᱤᱼᱼ ᱟᱹᱫᱽ ᱨᱤᱱ ᱦᱚᱲ ᱠᱟᱱᱟ ᱵᱚᱱ ᱚᱱᱟ ᱫᱤᱭᱮ ᱛᱮ ᱟᱹᱫᱤᱵᱟᱹᱥᱤ ᱠᱚ ᱢᱮᱛᱟ ᱵᱚᱱᱟ ᱱᱚᱝᱠᱟ ᱠᱟᱛᱷᱟ ᱦᱚᱸ ᱵᱟᱲᱟᱭᱚᱜ-ᱟ᱾ ᱟᱨ ᱡᱩᱫᱤ ᱚᱝ, ᱚᱝᱠᱟ ᱵᱚᱱ ᱧᱮᱞ ᱠᱷᱟᱱ ᱡᱮᱼᱼ ᱟᱵᱚᱣᱟᱜ ᱞᱟᱡ ᱫᱟᱠᱟ ᱦᱩᱭᱮᱱ ᱟᱨ ᱠᱷᱟᱱ ᱠᱟᱹᱣᱰᱤ ᱦᱚᱸ ᱱᱚᱣᱟ ᱵᱤᱨ ᱵᱩᱨᱩ ᱠᱷᱚᱱ ᱜᱮᱵᱚ ᱟᱨᱡᱟᱣᱮᱜ-ᱟ᱾
ᱦᱩᱸ ᱦᱩᱸᱜ ᱦᱩᱸ᱾
ᱚᱠᱟ ᱞᱮᱠᱟ! ᱟᱸ ᱡᱮᱢᱚᱱ ᱡᱩᱫᱤ ᱧᱮᱞᱚᱜᱚᱜ ᱠᱷᱟᱱ ᱵᱤᱨ ᱨᱮᱭᱟᱜ ᱥᱟᱨᱡᱚᱢ ᱥᱟᱠᱟᱢ ᱠᱤᱝᱵᱟ ᱥᱟᱦᱟᱱ ᱠᱚ ᱟ ᱟᱹᱠᱷᱨᱤᱧ ᱟᱛᱮᱫ ᱟᱨ ᱵᱟᱝ ᱠᱷᱟᱱ ᱫᱚ ᱚᱱᱮ ᱡᱚ ᱠᱚ ᱪᱮᱫ ᱠᱚ ᱢᱮᱛᱟᱜ-ᱟ ᱯᱩᱝᱤ ᱠᱚ ᱡᱩᱛ ᱫᱚ ᱚᱱᱮ ᱪᱮᱫ ᱥᱟᱠᱟᱢ ᱠᱚ ᱞᱟᱹᱭᱮᱜ-ᱟ?
ᱦᱚᱸ ᱚᱱᱟ ᱫᱚ ᱛᱤᱨᱤᱞ ᱥᱟᱠᱟᱢ ᱛᱚ᱾
ᱦᱚᱭ ᱦᱚᱭ, ᱛᱤᱨᱤᱞ ᱥᱟᱠᱟᱢ ᱦᱚᱸ ᱟᱹᱠᱷᱨᱤᱧ ᱟᱛᱮᱫ ᱯᱩᱭᱥᱟᱹ, ᱠᱟᱹᱣᱰᱤ ᱠᱚᱦᱚᱸ ᱵᱚᱱ ᱟᱨᱡᱟᱣᱮᱜ-ᱟ ᱚᱱᱟ ᱛᱮᱦᱚᱸ ᱡᱤᱭᱚᱱ ᱵᱚ ᱠᱷᱟᱸᱰᱟᱣᱮᱜ-ᱟ᱾ ᱟᱨ ᱦᱩᱭ ᱮᱱᱟ ᱟ ᱵᱤᱨᱼᱵᱩᱨᱩ ᱨᱮᱱᱟᱜ ᱡᱟᱦᱟᱸ ᱟ ᱡᱚ ᱠᱚ ᱦᱩᱭᱮᱱᱟ, ᱵᱤᱞᱤ ᱡᱤᱱᱤᱥ ᱠᱚ ᱦᱩᱭᱮᱱᱟ ᱵᱟᱠᱷᱟᱱ ᱠᱚᱲ ᱯᱟ ᱠᱚᱲ‌ ᱠᱚ ᱦᱩᱭᱮᱱᱟ, ᱚᱱᱟ ᱠᱚ ᱡᱚᱢ ᱟᱛᱮᱫ ᱨᱮᱦᱚᱸ ᱟᱻ ᱟᱵᱚᱣᱟᱜ ᱞᱟᱡ ᱵᱚ ᱵᱷᱟᱛᱟᱣ ᱫᱟᱲᱟᱜ ᱠᱟᱱ ᱛᱟᱵᱚᱱᱟ ᱟᱨ ᱵᱟᱝ ᱵᱤᱨ ᱵᱩᱨᱩ ᱨᱮ ᱡᱟᱦᱟᱸ ᱧᱟᱢᱚᱜ ᱠᱟᱱᱟ, ᱨᱟᱱ, ᱟᱜ ᱨᱮᱦᱮᱫ ᱥᱮᱸᱫᱷᱮᱫ ᱠᱚ ᱚᱱᱟ ᱠᱚᱦᱚᱸ ᱟᱵᱚ ᱨᱟᱱ ᱞᱮᱠᱟ ᱛᱮ ᱵᱮᱵᱚᱦᱟᱨ ᱟᱛᱮᱫ ᱦᱚᱸ ᱟᱵᱚᱣᱟᱜ ᱟ ᱡᱤᱣᱤ ᱵᱚᱱ ᱨᱩᱠᱷᱤᱭᱟᱹ ᱫᱟᱲᱟᱜ ᱠᱟᱱᱟ᱾
ᱦᱮᱸ ᱦᱮᱸ᱾
ᱟᱨ ᱟᱹᱵᱤᱱᱟᱜ ᱵᱟᱲᱟᱭ ᱵᱷᱤ ᱛᱤᱨ ᱨᱮ ᱵᱤᱨᱼᱵᱩᱨᱩ ᱟᱵᱚ ᱚᱠᱟ ᱞᱮᱠᱟᱭ ᱨᱮ, ᱟᱵᱚ ᱥᱟᱞᱟᱜ ᱡᱚᱯᱲᱟᱣ ᱢᱮᱱᱟᱜᱼᱟ, ᱠᱤᱝᱵᱟ ᱚᱠᱟ ᱞᱮᱠᱟᱨᱮ ᱟᱵᱚ ᱩᱱᱤ ᱟᱵᱚᱣᱟᱜ ᱡᱤᱭᱚᱱ ᱰᱟᱦᱟᱨ ᱟᱨ ᱥᱩᱜᱩᱲᱚᱜ ᱞᱟᱹᱜᱤᱫ ᱛᱮ ᱩᱱᱤᱭᱟᱜ ᱮᱱᱮᱢ ᱢᱮᱱᱟᱜ ᱛᱟᱭᱟ ᱚᱱᱟ ᱵᱟᱵᱚᱛ ᱛᱮᱵᱤᱱ ᱞᱟᱹᱭ ᱧᱚᱜᱟ ᱱᱟᱥᱮᱱᱟᱜ᱾
ᱦᱳᱭ ᱟᱵᱚ ᱢᱟ ᱥᱮᱫᱟᱭ ᱠᱷᱚᱱᱟᱜ ᱜᱮ ᱟᱵᱚ ᱢᱟ ᱵᱤᱨ ᱨᱮᱜᱮ ᱡᱟᱱᱟᱢ ᱛᱟᱵᱚᱱ ᱥᱮ ᱵᱤᱨ ᱨᱮᱜᱮ ᱵᱚᱱ ᱦᱟᱨᱟ ᱟᱠᱟᱱᱟ ᱱᱤᱛᱚᱜ ᱜᱮ ᱦᱚᱭᱛᱚ ᱚᱱᱟ ᱠᱚ ᱢᱟᱜ ᱥᱟᱯᱷᱟ ᱠᱟ ᱛᱮ ᱟᱵᱚ ᱚᱲᱟᱜ ᱫᱩᱣᱟᱹᱨ ᱵᱚᱱ ᱵᱮᱱᱟᱣ ᱟᱠᱟᱫᱟ᱾ ᱟᱫᱚ ᱮᱸ ᱢᱟᱱᱮ ᱱᱤᱛᱚᱜ ᱡᱟᱦᱟᱸ ᱥᱟᱠᱟᱢ ᱫᱟᱹᱛᱟᱹᱱᱤ ᱥᱟᱶᱛᱮ ᱟᱨᱚ ᱩᱫ ᱩᱫ ᱠᱚᱦᱚᱸ ᱢᱮᱱᱟᱜᱼᱟ ᱚᱱᱟ ᱠᱚ, ᱠᱤᱨᱤᱧ ᱟᱠᱷᱨᱤᱧ ᱠᱟᱛᱮᱜ ᱦᱚᱸ ᱟᱵᱚ ᱫᱚ ᱟᱵᱚᱣᱟᱜ ᱦᱮᱸ ᱟᱵᱚᱣᱟᱜ ᱫᱚ, ᱚᱱᱮ ᱠᱟᱹᱣᱰᱤ ᱵᱚᱱ ᱟᱨᱡᱟᱣ ᱫᱟᱲᱮᱜ ᱠᱟᱱᱟ ᱥᱮ ᱟᱨᱚ ᱡᱚ ᱵᱤᱞᱤ ᱢᱟ ᱢᱮᱱᱟᱜ ᱜᱮᱭᱟ, ᱡᱚ ᱵᱤᱞᱤ ᱠᱚ ᱦᱚᱸ ᱢᱮᱱᱟᱜ ᱜᱮᱭᱟ᱾ ᱟᱸᱻ ᱟᱫᱚ ᱱᱮᱛᱟᱨ ᱫᱚ ᱵᱟᱹᱭ ᱵᱟᱹᱭ ᱛᱮ ᱧᱮᱞᱚᱜ ᱠᱟᱱᱟ ᱡᱮ, ᱟᱸᱻ ᱫᱟᱨᱮ ᱯᱟᱞᱦᱟ ᱦᱚᱸᱠᱚ ᱢᱟᱜ ᱮᱫᱟ ᱟᱨ ᱩᱱᱟᱹᱜ ᱡᱚ ᱵᱤᱞᱤ ᱦᱚᱸ ᱵᱟᱹᱱᱩᱜᱼᱟ, ᱢᱟᱱᱮ ᱵᱟᱹᱭ ᱵᱟᱹᱭᱛᱮ ᱦᱟᱹᱯᱤᱛ ᱤᱫᱤᱜ ᱠᱟᱱᱟ ᱥᱮ ᱚᱱᱟ ᱠᱚᱦᱚᱸ᱾
ᱦᱚᱭ᱾
ᱟᱨᱚ ᱡᱟᱦᱟᱸ ᱡᱤᱭᱟᱹᱞᱤ ᱠᱚ ᱢᱮᱱᱟᱜ ᱠᱚᱣᱟ ᱩᱝᱠᱩ ᱦᱚᱸ ᱞᱟᱦᱟᱛᱮ ᱞᱮᱠᱟ ᱡᱤᱭᱟᱹᱞᱤ ᱠᱚᱫᱚ ᱵᱟᱹᱱᱩᱜ ᱠᱚᱣᱟ ᱥᱮ, ᱟᱹᱰᱤᱜᱮ ᱟᱹᱰᱤ ᱜᱮ ᱵᱟᱹᱭ ᱵᱟᱹᱭ ᱛᱮᱠᱚ ᱠᱚᱢ ᱤᱫᱤᱜ ᱠᱟᱱᱟ ᱠᱚ᱾
ᱦᱚᱭ᱾
ᱦᱚᱸ ᱟᱫᱚ, ᱟᱫᱚ ᱟᱹᱞᱤᱧᱟᱜ ᱞᱟᱹᱭ ᱞᱮᱠᱟ ᱛᱮᱫᱚ ᱡᱮ ᱵᱤᱨ ᱠᱷᱚᱱᱟᱜ ᱫᱚ ᱥᱟᱱᱟᱢ ᱞᱮ ᱠᱟᱱᱟᱜ ᱜᱮ ᱡᱚᱢᱟᱜ ᱫᱚ ᱧᱟᱢᱚᱜᱼᱟ ᱡᱮᱢᱚᱱ ᱱᱤᱛᱚᱜ ᱫᱚ ᱟᱫᱚ ᱱᱮᱛᱟᱨ ᱫᱤᱱ ᱫᱚ ᱳᱫ ᱯᱩᱴᱠᱟᱹ ᱚᱢᱚᱱᱚᱜᱼᱟ ᱥᱮ᱾
ᱦᱩᱸ ᱦᱩᱸ ᱦᱩᱸ ᱡᱟᱹᱯᱩᱫ ᱫᱤᱱ ᱠᱟᱱᱟ ᱳᱫ ᱠᱚ ᱚᱢᱚᱱᱚᱜᱼᱟ᱾
ᱦᱳᱭ ᱟᱨᱠᱤ, ᱦᱮᱸ ᱦᱮᱸ ᱟᱨ ᱠᱤᱪᱷᱩ ᱫᱤᱱ ᱢᱟᱲᱟᱝ ᱢᱟ ᱛᱟᱦᱮᱸᱜ ᱠᱟᱱᱟ ᱛᱤᱨᱤᱞ, ᱛᱟᱨᱚᱵ, ᱵᱷᱳᱱᱰᱨᱚ,
ᱦᱩᱸ᱾
ᱥᱮ ᱵᱟᱹᱨᱩ ᱵᱤᱞᱤ ᱟᱨᱚ ᱚᱱᱠᱟ ᱜᱮ ᱛᱟᱦᱮᱸᱷ ᱠᱟᱱᱟ ᱡᱚᱢᱟᱜ ᱠᱚᱼᱼ
ᱦᱩᱸ᱾
ᱟᱨᱚ ᱥᱟᱦᱟᱱ ᱥᱟᱠᱟᱢ ᱢᱟᱵᱚᱱ ᱧᱟᱢᱮᱫ ᱜᱮᱭᱟ ᱦᱮᱸᱥᱮ᱾
ᱮᱠᱟᱞᱼᱮᱠᱟᱞ᱾
ᱦᱳᱭ ᱟᱨ ᱥᱟᱦᱟᱱ ᱥᱟᱠᱟᱢ ᱦᱚᱸ ᱡᱮ ᱚᱱᱟ ᱨᱮᱱᱟᱜ ᱠᱳᱱᱚ ᱠᱟᱹᱣᱰᱤ ᱨᱮᱱᱟᱜᱼᱼ ᱠᱳᱚᱱᱚ ᱫᱟᱢ ᱵᱟᱹᱱᱩᱜᱼᱟ ᱚᱱᱠᱟ ᱞᱮᱠᱟ ᱞᱮᱠᱟᱛᱮᱫᱚ ᱢᱮᱱᱟᱜ ᱜᱮᱭᱟ ᱥᱮ ᱚᱱᱟ ᱫᱚᱼᱼ
ᱦᱩᱸ᱾
ᱟᱵᱚ ᱫᱚ ᱯᱟᱛᱲᱟ ᱛᱮᱭᱟᱨ ᱠᱚᱼᱼ ᱵᱚᱱ ᱵᱟᱲᱟᱭᱟ ᱛᱟᱦᱚᱞᱮ ᱯᱟᱛᱨᱟ ᱠᱚ ᱟᱨᱚ ᱫᱟᱹᱛᱟᱹᱱᱤ ᱠᱚᱼᱼ ᱚᱱᱠᱟ ᱟᱹᱰᱤ ᱞᱮᱠᱟ ᱟᱹᱰᱤ ᱞᱮᱠᱟᱛᱮ ᱵᱤᱨ ᱠᱷᱚᱱᱟᱜ ᱫᱚ ᱥᱩᱡᱳᱜᱽ ᱥᱩᱵᱤᱫᱟ ᱵᱚᱱ ᱧᱟᱢ ᱮᱫᱟ ᱟᱵᱚ ᱫᱚᱼᱼ
ᱟᱫᱚ ᱢᱮᱱᱠᱷᱟᱱ ᱮᱢ ᱠᱟᱛᱮᱜᱼᱼ ᱦᱳᱭ ᱟᱫᱚ ᱱᱮᱛᱟᱨ ᱫᱚ ᱟᱵᱩ ᱟᱵᱚᱱᱟᱜ ᱱᱚᱣᱟ ᱡᱩᱜᱽ ᱨᱮᱫᱚ ᱱᱚᱣᱟ ᱡᱮᱱᱟᱨᱮᱥᱚᱱ ᱨᱮᱫᱚ ᱪᱤᱠᱟ ᱠᱟᱱᱟᱼᱼ ᱚᱱᱟ ᱠᱚᱫᱚ ᱟᱵᱚ ᱫᱚ ᱵᱟᱵᱩᱱ ᱧᱮᱞᱟ ᱟᱵᱩ ᱫᱚ ᱚᱠᱟᱨᱮᱼᱼ ᱢᱟᱱᱮ ᱵᱤᱥᱤ ᱫᱚ ᱟᱵᱚ ᱫᱚᱵᱚᱱ ᱪᱟᱞᱟᱜ ᱠᱟᱱᱟ ᱦᱟᱺᱰᱤ ᱯᱟᱹᱣᱨᱟᱹ ᱠᱤᱨᱤᱧ ᱟᱹᱠᱷᱨᱤᱧ ᱥᱮᱫ ᱥᱮ ᱵᱤᱨᱼᱼ ᱦᱮᱸ ᱵᱤᱨ ᱡᱚ ᱵᱤᱞᱤ ᱡᱚᱢ ᱨᱮᱱᱟᱜ ᱥᱮ ᱟᱠᱷᱨᱤᱧ ᱨᱮᱱᱟᱜ ᱚᱱᱟ ᱠᱚᱫᱚ ᱵᱟᱵᱚ ᱨᱤᱠᱟᱹᱭᱮᱫᱟ ᱟᱵᱚ ᱫᱚᱼᱼ ᱚᱠᱟ ᱥᱮᱫ ᱵᱟᱹᱲᱤᱡ ᱧᱚᱜ ᱜᱮᱭᱟ ᱟᱫᱚ ᱚᱱᱛᱮ ᱵᱚᱱ ᱪᱟᱞᱟᱜ ᱠᱟᱱᱟ᱾ ᱡᱮᱢᱚᱱ ᱦᱟᱴ ᱯᱟᱛᱟ ᱠᱚᱨᱮᱜ ᱢᱟᱱᱮ ᱦᱟᱺᱰᱤ ᱯᱟᱹᱣᱨᱟᱹ ᱠᱤᱨᱤᱧ ᱟᱹᱠᱷᱨᱤᱧ ᱫᱟᱵᱚᱱ ᱢᱮᱱᱠᱷᱟᱱᱼᱼ ᱦᱟᱸᱰᱤ ᱯᱟᱹᱣᱨᱟᱹ ᱠᱤᱨᱧ ᱟᱠᱷᱨᱤᱧ ᱥᱟᱣᱛᱮᱼᱼ ᱟᱫᱚ ᱟᱵᱚᱨᱮᱱ ᱟᱭᱳ ᱦᱚᱲ ᱠᱚᱠᱚ ᱪᱟᱞᱟᱜ ᱠᱟᱱᱟ ᱩᱱᱠᱩ ᱢᱟ ᱟᱹᱰᱤ ᱵᱟᱹᱲᱤᱡᱼᱵᱟᱹᱲᱤᱡᱼᱼ ᱢᱟᱱᱮ ᱨᱚᱲ ᱟᱸᱡᱚᱢ ᱦᱳᱭᱩᱜ ᱠᱟᱱ ᱛᱟᱠᱚᱣᱟ ᱥᱮᱼᱼ
ᱦᱩᱸ ᱦᱮᱸ ᱛᱮ ᱱᱤᱦᱟᱹᱛ ᱥᱮ ᱚᱱᱠᱟ ᱢᱟ ᱦᱩᱭᱩᱜ ᱜᱮᱭᱟ ᱡᱮᱦᱮᱛᱩ ᱟᱞᱮᱥᱮᱱ ᱫᱚᱼᱼ ᱛᱟᱨ ᱢᱟᱱᱮ ᱱᱤᱥᱚᱭ ᱧᱩ ᱦᱚᱲ ᱢᱟ ᱦᱟᱸᱜ ᱡᱮ ᱩᱱᱤ ᱵᱩᱫᱷᱤ ᱫᱤᱥᱟᱹ ᱛᱟᱦᱮᱱ ᱛᱩᱞᱩᱡ ᱮ ᱧᱩᱭᱟ ᱚᱱᱠᱟ ᱢᱟ ᱵᱟᱝ ᱧᱩ ᱞᱮᱠᱷᱟᱱ ᱦᱟᱱᱟ ᱦᱚᱸᱼᱼ ᱦᱚᱸᱜᱚᱭ ᱥᱚ ᱥᱤᱬᱤᱡ ᱦᱚᱸᱭ ᱢᱮᱱ ᱜᱮᱭᱟ ᱟᱫᱚ ᱱᱚᱝᱠᱟᱱᱟᱜ ᱠᱟᱛᱷᱟ ᱠᱚᱦᱚᱸᱼᱼ ᱟᱵᱚᱨᱮᱱ ᱟᱭᱳ ᱦᱚᱲ ᱠᱚᱦᱚᱸ ᱠᱚ ᱢᱟᱱᱮ ᱠᱚ ᱟᱸᱡᱚᱢᱮᱜ ᱜᱮᱭᱟ ᱦᱟᱸᱜᱼᱼ
ᱦᱮᱸ ᱦᱮᱸ ᱦᱮᱸ ᱟᱫᱚ ᱚᱱᱟᱼᱼ ᱚᱱᱟᱜᱮ ᱟᱫᱚ ᱟᱵᱚ ᱫᱚ ᱟᱵᱚ ᱠᱚᱛᱮ ᱜᱮᱵᱚ ᱵᱟᱹᱲᱤᱡᱽ ᱮᱫᱟ ᱵᱟᱠᱷᱟᱡ ᱫᱚ ᱟᱵᱚᱣᱟᱜ ᱢᱟ ᱟᱵᱚᱼᱼ ᱦᱮ ᱛᱚ ᱢᱟ ᱟᱹᱰᱤ ᱨᱤᱞᱟ ᱢᱟᱞᱟ ᱜᱮᱭᱟ ᱥᱮ
ᱵᱟᱭ ᱧᱮᱞ ᱛᱮᱼᱼ
ᱱᱚᱝᱠᱟ ᱞᱮᱠᱟ ᱟᱫᱚ ᱡᱩᱫᱤ ᱮ ᱟᱫᱚ ᱡᱩᱫᱤ ᱵᱚᱱ ᱧᱮᱞᱟᱼᱼ ᱡᱮ ᱵᱟᱝᱢᱟ ᱦᱟᱺᱰᱤ ᱯᱟᱹᱣᱨᱟᱹ ᱠᱤᱨᱤᱧ ᱟᱠᱷᱨᱤᱧ ᱵᱟᱝ ᱠᱟᱛᱮ ᱡᱟᱦᱟᱸ ᱟᱵᱚ ᱫᱚ ᱵᱷᱟᱹᱜᱤ ᱵᱷᱟᱹᱜᱤᱼᱼ ᱱᱮᱛᱟᱨ ᱢᱟ ᱟᱹᱰᱤ ᱞᱮᱠᱟ ᱫᱚᱠᱟᱱ ᱫᱟᱱᱤ ᱢᱮᱱᱟᱜ-ᱟ᱾ ᱟᱨ ᱥᱮ ᱮᱴᱟᱜ ᱠᱤᱪᱷᱩ ᱠᱟᱛᱮᱜ ᱦᱚᱸᱵᱚᱱ ᱪᱟᱞᱟᱣ ᱫᱟᱲᱮᱭᱟᱜ-ᱟ ᱵᱚᱱᱼᱼ
ᱦᱚᱭ ᱛᱚ ᱟᱹᱜᱩᱭ ᱠᱟᱱᱟ ᱾
ᱱᱮᱛᱟᱨ ᱫᱚ ᱟᱫᱚᱼᱼ ᱢᱟᱱᱮ ᱱᱮᱛᱟᱨ ᱫᱚ ᱟᱫᱚ ᱚᱱᱟ ᱦᱟᱺᱰᱤ ᱯᱟᱹᱣᱨᱟᱹ ᱜᱮ ᱡᱟᱹᱥᱛᱤᱜ ᱠᱟᱱ ᱛᱟᱵᱚᱱᱟ ᱟᱨ ᱵᱤᱨ ᱨᱮ ᱫᱚ ᱩᱱᱟᱹᱜ ᱫᱚ ᱵᱟᱵᱚᱱᱼᱼ ᱪᱟᱞᱟᱜ ᱠᱟᱱᱟ ᱪᱮᱫ ᱠᱚ ᱧᱟᱢᱚᱜ ᱠᱟᱱᱟ ᱚᱱᱟ ᱦᱚᱸ ᱵᱟᱵᱚᱱ ᱧᱮᱞ ᱫᱟ ᱥᱮ?
ᱦᱩᱸ ᱦᱩᱸ᱾ ᱟᱨ ᱥᱮᱨᱢᱟ ᱨᱮ ᱡᱟᱦᱟᱸ ᱨᱤᱛᱩ ᱯᱤᱪᱷᱤ ᱡᱟᱦᱟᱸ ᱯᱷᱚᱞ ᱯᱟᱠᱚᱲ ᱠᱚ ᱧᱟᱢᱚᱜ ᱚᱱᱟ ᱠᱚᱦᱚᱸᱼᱼ ᱚᱱᱮ ᱥᱟᱨᱡᱚᱢ ᱦᱚᱸ ᱵᱟᱵᱚᱱ ᱡᱚᱢᱮᱫ-ᱟ᱾ ᱟᱫᱚ ᱡᱟᱦᱟᱸ ᱡᱮ ᱦᱚᱲᱢᱚ ᱱᱤᱥᱯᱷᱩᱴ ᱛᱟᱦᱮᱱ ᱠᱟᱛᱷᱟ ᱟᱫᱚ ᱚᱱᱠᱟ ᱫᱚ ᱚᱱᱟ ᱫᱚ ᱵᱟᱭ ᱛᱟᱦᱮᱱ ᱠᱟᱱᱟ᱾ ᱟᱫᱚ ᱡᱟᱦᱟᱸ ᱥᱟᱨᱮᱡᱚ ᱼᱼ ᱢᱟᱱᱮ ᱵᱟᱡᱟᱨ ᱠᱚᱨᱮ ᱡᱟᱦᱟᱸ ᱧᱟᱢᱚᱜ ᱠᱟᱱᱟ ᱚᱱᱟ ᱫᱚ ᱞᱟᱹᱭ ᱞᱮᱠᱷᱟᱱ ᱫᱚ ᱠᱮᱢᱤᱠᱮᱞ ᱠᱚᱠᱚ ᱮᱥᱯᱨᱮᱭᱟᱜ ᱠᱟᱱᱟ᱾ ᱟᱨ ᱥᱟᱨ ᱠᱚ ᱮᱢᱚᱜ ᱠᱟᱱᱟ ᱠᱤᱱᱛᱩ ᱵᱤᱨ-ᱵᱩᱨᱩ ᱨᱮ ᱡᱟᱦᱟᱸ ᱧᱟᱢᱚᱜ ᱠᱟᱱᱟ᱾ ᱱᱤᱨᱟᱹ ᱠᱚᱲ ᱯᱟᱠᱚᱲ ᱚᱱᱟ ᱠᱚᱫᱚ ᱵᱟᱵᱚ ᱡᱚᱢᱮᱜ-ᱟ ᱢᱤᱫᱴᱟᱝ ᱚᱱᱟ ᱡᱚᱢ ᱞᱮᱠᱟ ᱧᱮᱞᱛᱮ ᱩᱱᱠᱩ ᱯᱟᱹᱪᱷᱞᱟᱹ ᱨᱤᱱ ᱦᱚᱲ ᱞᱮᱠᱟ ᱚᱱᱠᱟ ᱦᱚᱸᱵᱚ ᱟᱹᱭᱠᱟᱹᱜ ᱠᱟᱱᱟ᱾
ᱦᱳᱭ, ᱟᱫᱚ ᱮᱴᱟᱜ ᱮᱴᱟᱜ ᱥᱚᱵᱽᱡᱤ ᱫᱚ ᱡᱷᱚᱛᱚ ᱜᱮ ᱱᱮᱛᱟᱨ ᱫᱚ ᱠᱮᱢᱤᱠᱮᱞ ᱛᱮᱜᱮ ᱦᱳᱭᱳᱜ ᱠᱟᱱᱟ᱾ ᱥᱮ ᱦᱟᱱᱟ ᱱᱤᱭᱟᱹ ᱥᱟᱨ ᱛᱮᱠᱚ ᱦᱟᱨᱟ ᱵᱩᱨᱩᱭᱮᱫᱟ᱾ ᱢᱮᱱᱠᱷᱟᱱ ᱱᱤᱛᱚᱜ ᱡᱮᱢᱚᱱ ᱩᱫ ᱯᱩᱴᱠᱳ ᱦᱳᱭᱳᱜ-ᱟ, ᱚᱱᱟ ᱡᱚᱢ ᱫᱚ ᱟᱰᱤ ᱜᱮ ᱩᱯᱚᱠᱟᱨᱤ ᱜᱮᱭᱟ᱾ ᱚᱱᱟ ᱢᱟ ᱠᱚᱱᱚ ᱠᱮᱢᱤᱠᱮᱞ ᱠᱚᱱᱚ ᱠᱤᱪᱪᱷᱩ ᱪᱷᱟᱲᱟ ᱵᱟᱝ ᱦᱳᱭᱳᱜ ᱠᱟᱱᱟ ᱚᱱᱟ ᱫᱚ ᱟᱹᱰᱤ ᱵᱮᱥ᱾
ᱦᱳᱭ᱾
ᱦᱳᱭ, ᱟᱫᱚ ᱞᱟᱦᱟᱛᱮ ᱞᱮᱠᱟ ᱞᱟᱦᱟᱛᱮ ᱞᱮᱠᱟ ᱢᱟ ᱵᱟᱝ ᱟᱫᱚ ᱠᱚ ᱱᱮᱛᱟᱨ ᱫᱚ ᱡᱩᱫᱤᱧ ᱢᱮᱛᱟ ᱠᱚᱣᱟ ᱟᱸ ᱡᱚ ᱵᱤᱞᱤ ᱨᱮᱱᱟᱜ ᱠᱟᱛᱷᱟ ᱥᱮ ᱩᱫ ᱯᱩᱴᱠᱟᱹ ᱨᱮᱱᱟᱜ ᱠᱟᱛᱷᱟ ᱟᱫᱚ ᱠᱚ ᱞᱟᱹᱭᱟ ᱦᱮᱸ ᱞᱟᱦᱟ ᱛᱮᱯᱮ ᱡᱚᱢ ᱟᱠᱟᱜ-ᱟ ᱢᱮᱱᱛᱮ ᱱᱮᱛᱟᱨ ᱦᱚᱸ ᱡᱚᱢ ᱦᱳᱭᱳᱜ-ᱟ᱾ ᱥᱮ ᱞᱟᱦᱟᱛᱮ ᱱᱚᱝᱠᱟ ᱯᱮ ᱛᱟᱦᱮᱸ ᱠᱟᱱᱟ ᱢᱮᱱᱛᱮ ᱱᱮᱛᱟᱨ ᱦᱚᱸ ᱱᱚᱝᱠᱟ ᱛᱟᱦᱮᱱ ᱦᱩᱭᱩᱜ-ᱟ ᱠᱤᱪᱷᱩ ᱠᱤᱪᱷᱩ ᱫᱚ ᱚᱝᱠᱟ ᱟᱸᱡᱚᱢ ᱦᱳᱭᱳᱜ ᱠᱟᱱᱟ ᱥᱮ᱾
ᱦᱚᱸ᱾ ᱮᱱ ᱨᱮᱦᱚᱸ ᱡᱮ ᱟᱵᱚ ᱫᱚ ᱢᱟᱱᱮ ᱩᱭᱦᱟᱹᱨ ᱫᱚᱨᱠᱟᱨ ᱡᱮ ᱡᱟᱦᱟᱸ ᱱᱤᱛᱚᱜ ᱦᱟᱸᱜ᱾ ᱟᱸᱻ ᱮᱴᱠᱮᱴᱚᱬᱮ ᱠᱚ ᱥᱤᱨᱡᱟᱹᱜ ᱠᱟᱱᱟ ᱥᱮ ᱱᱟᱦᱟᱸᱜ ᱡᱩᱜᱽ ᱨᱤᱱ ᱡᱟᱦᱟᱸ ᱦᱚᱲ ᱠᱚ ᱟᱹᱰᱤ ᱜᱮ ᱵᱤᱨᱼᱵᱩᱨᱩ ᱠᱚᱠᱚ ᱱᱚᱥᱴᱚᱭᱮᱜ-ᱟ, ᱚᱱᱟ ᱨᱮᱭᱟᱜ ᱛᱤᱱᱟᱹᱝ ᱜᱚᱱᱚᱝ ᱢᱮᱱᱟᱜ-ᱟ ᱚᱱᱟ ᱫᱚ ᱵᱟᱵᱚ ᱵᱩᱡᱷᱟᱹᱣᱮᱜ-ᱟ᱾
ᱦᱳᱭ ᱦᱳᱭ᱾
ᱚᱱᱟᱛᱮ ᱚᱱᱟ ᱤᱭᱟᱛᱮᱫ ᱦᱚᱸ ᱟᱹᱰᱤ᱾ ᱮᱴᱠᱮᱴᱚᱬᱮ ᱦᱩᱭᱩᱜ ᱠᱟᱱᱟ ᱚᱱᱟ ᱨᱮᱭᱟᱜ ᱜᱚᱱᱚᱝ ᱟᱵᱚ ᱵᱩᱡᱷᱟᱹᱣ ᱫᱚᱨᱠᱟᱨᱚᱜ ᱠᱟᱱᱟ᱾
ᱛᱚᱵᱮ ᱮᱱᱟᱝ ᱡᱮᱠᱤ ᱚᱱᱟ ᱵᱤᱨ-ᱵᱩᱨᱩ ᱨᱮᱭᱟᱜ ᱨᱟᱠᱷᱟ ᱫᱚ ᱦᱩᱭ ᱫᱟᱲᱮᱜᱚᱜ-ᱟ᱾
ᱦᱳᱭ ᱟᱨ ᱟᱵᱚ ᱫᱚ ᱱᱮᱛᱟᱨ ᱫᱚ ᱩᱱᱟᱹᱜ ᱜᱟᱱ ᱥᱮᱸᱫᱽᱨᱟ ᱥᱤᱠᱟᱹᱨᱤᱭᱟᱹ ᱠᱚᱦᱚᱸ ᱵᱟᱹᱱᱩᱜ ᱠᱚᱣᱟ ᱢᱟᱱᱮ ᱚᱝᱠᱟ ᱞᱮᱠᱟ ᱫᱚ ᱵᱟᱠᱚ ᱪᱟᱞᱟᱜ ᱠᱟᱱᱟ ᱞᱟᱦᱟᱛᱮ ᱡᱮᱢᱚᱱ ᱥᱮᱸᱫᱽᱨᱟ ᱠᱚ ᱪᱟᱞᱟᱜ ᱛᱟᱦᱮᱸᱜ᱾ ᱦᱮᱸ ᱥᱮ ᱚᱝᱠᱟ ᱞᱮᱠᱟ ᱵᱟᱠᱚ ᱪᱟᱞᱟᱜ ᱠᱟᱱᱟ᱾ ᱢᱮᱱᱠᱷᱟᱱ ᱟᱵᱚ ᱫᱚ ᱥᱮᱸᱫᱽᱨᱟ ᱫᱚ ᱥᱮᱸᱫᱽᱨᱟ ᱫᱚ ᱞᱟᱦᱟ ᱥᱮᱫᱟᱭ ᱠᱷᱚᱱᱟᱜ ᱜᱮ ᱢᱮᱱᱟᱜ ᱛᱟᱵᱚᱱᱟ ᱥᱮ᱾
ᱚᱻ
ᱟᱫᱚ ᱱᱮᱛᱟᱨ ᱫᱚ ᱟᱫᱚ ᱩᱱᱟᱹᱜ ᱜᱟᱱ ᱥᱮᱸᱫᱽᱨᱟ ᱠᱚᱫᱚ ᱵᱟᱝ ᱠᱚ ᱪᱟᱞᱟᱜ ᱟᱠᱚ᱾
ᱦᱳᱭ ᱱᱤᱦᱟᱹᱛ ᱟᱨ ᱵᱤᱨ-ᱵᱩᱨᱩ ᱡᱮᱢᱚᱱ ᱪᱮᱫ ᱟᱵᱚ ᱥᱟᱶᱛᱟ ᱥᱟᱞᱟᱜ ᱦᱚᱸ ᱡᱚᱲᱟᱣ ᱢᱮᱱᱟᱜ-ᱟ, ᱪᱮᱫᱟᱜ ᱥᱮ ᱢᱟᱜᱽ ᱵᱚᱸᱜᱟ᱾ ᱵᱚᱸᱜᱟ ᱟᱛᱮᱱ ᱱᱟ ᱡᱮᱭ ᱠᱤ ᱤᱭᱟᱹ ᱵᱚ ᱵᱚᱞᱚᱱ ᱠᱟᱱᱟ ᱦᱟᱸᱜ ᱵᱤᱨ ᱵᱤᱨ ᱠᱚᱵᱚ ᱵᱚᱞᱚᱱ ᱠᱟᱱᱟ ᱡᱟᱦᱟᱱᱟᱜ ᱠᱚ ᱢᱟᱜᱮᱜ-ᱟ ᱟᱨ ᱦᱩᱭᱮᱱᱟ ᱢᱟᱱᱮ ᱵᱟᱦᱟ ᱛᱮᱥᱟᱨ ᱢᱟᱦᱟ ᱠᱚᱨᱮ ᱱᱤ ᱡᱮ ᱠᱤ ᱥᱮᱸᱫᱽᱨᱟ ᱵᱚ ᱵᱤᱨ ᱛᱮᱵᱚ ᱵᱚᱞᱚᱱ ᱠᱟᱱᱟ᱾ ᱱᱚᱜ-ᱚ ᱱᱚᱝᱠᱟᱱᱟᱜ ᱟᱹᱰᱤᱜᱟᱱ ᱠᱟᱛᱷᱟ ᱢᱮᱱᱟᱜ ᱟᱠᱟᱜ-ᱟ, ᱵᱤᱨ ᱵᱩᱨᱩ ᱥᱟᱞᱟᱜ ᱟᱵᱚᱣᱟᱜ ᱡᱚᱯᱲᱟᱣ ᱢᱮᱱᱟᱜ ᱟᱠᱟᱜ-ᱟ ᱛᱚ ᱚᱱᱟ ᱞᱟᱹᱜᱤᱫ ᱛᱮ ᱟᱵᱚ ᱵᱟᱧᱪᱟᱣ ᱞᱟᱹᱜᱤᱫ ᱛᱟᱦᱮ ᱵᱟᱝᱠᱷᱟᱱ ᱟᱵᱚᱣᱟᱜ ᱨᱟᱭᱨᱤᱛ ᱵᱟᱧᱪᱟᱣ ᱞᱟᱹᱜᱤᱫ ᱠᱷᱟᱱ ᱫᱚ ᱵᱤᱨ ᱵᱩᱨᱩ ᱨᱮᱭᱟᱜ ᱵᱟᱧᱪᱟᱣ ᱫᱚ ᱱᱤᱦᱟᱹᱛᱤ ᱞᱟᱹᱠᱛᱤ ᱠᱟᱱ ᱜᱮᱭᱟ, ᱪᱮᱫᱟᱜ ᱥᱮ ᱱᱚᱣᱟᱵ ᱛᱟᱦᱮᱱ ᱵᱟᱧᱪᱟᱣ ᱛᱟᱦᱮᱱ ᱞᱟᱹᱜᱤᱛ ᱛᱮ ᱟᱵᱚ ᱱᱤᱨᱟᱹᱣ ᱵᱚ ᱛᱟᱦᱮᱱᱟ ᱟᱨ ᱟᱵᱚᱣᱟᱜ ᱥᱟᱶᱛᱟ ᱥᱚᱢᱟᱡᱽ ᱥᱮ ᱟᱵᱚᱣᱟᱜ ᱨᱤᱛ ᱦᱚᱸᱵᱚ ᱵᱟᱧ ᱪᱟᱣ ᱵᱚ ᱫᱚᱦᱚ ᱫᱟᱲᱮᱜ ᱛᱟᱵᱚᱱᱟ ᱟᱨ ᱱᱚᱣᱟ ᱫᱚ ᱪᱟᱦᱮ ᱟᱹᱛᱩ ᱵᱷᱟᱵ ᱨᱮ ᱦᱩᱭᱮᱱ ᱟᱹᱛᱩ ᱢᱚᱬᱮ ᱦᱚᱲ᱾ ᱦᱩᱭ ᱮᱱ ᱵᱟᱠᱷᱟᱱ ᱯᱤᱲᱫᱷᱟᱯ ᱨᱮ ᱦᱩᱭ ᱮᱱ ᱢᱠᱷᱟᱱ ᱯᱚᱱᱚᱛ ᱫᱷᱟᱯ ᱨᱮ ᱦᱩᱭᱮᱱ ᱾ ᱠᱷᱟᱱ ᱦᱚᱱᱚᱛ ᱫᱷᱟᱯ ᱨᱮ ᱦᱩᱭᱩᱜ ᱟᱨ ᱵᱟᱝᱠᱷᱟᱱ ᱫᱤᱥᱚᱢ ᱫᱷᱟᱯ ᱨᱮ ᱦᱩᱭᱩᱜ ᱱᱚᱣᱟ ᱤᱫᱤᱭᱟᱛᱮ ᱜᱟᱞᱚᱪ ᱫᱚ ᱦᱩᱭᱩᱜ ᱫᱚᱨᱠᱟᱨ ᱱᱚᱣᱟ ᱤᱫᱤ ᱟᱛᱮᱱ ᱥᱟᱱᱟᱢ ᱦᱚᱲᱜᱮ ᱫᱟᱭᱤᱛᱚ ᱫᱚ ᱛᱟᱦᱮᱸ ᱫᱚᱨᱠᱟᱨ ᱛᱚᱵᱮ ᱱᱤᱡᱮᱤ ᱱᱚᱣᱟ ᱫᱚ ᱨᱩᱠᱷᱤᱭᱟᱹ ᱦᱩᱭ ᱫᱟᱲᱮ ᱠᱚᱜ-ᱟ᱾
ᱦᱳᱭ, ᱟᱫᱚ ᱟᱵᱚ ᱟᱵᱚᱣᱟᱜ ᱟᱵᱚ ᱢᱟᱭᱟᱝ ᱥᱟᱞᱟᱜ ᱜᱮ ᱵᱤᱨ ᱵᱩᱨᱩ ᱨᱮᱱᱟᱜ ᱢᱟ ᱟᱹᱰᱤ ᱟᱹᱰᱤ ᱜᱟᱹᱦᱤᱨ ᱥᱟᱹᱜᱟᱹᱭ ᱠᱟᱱᱟ ᱮᱱᱛᱮ ᱨᱮᱦᱚᱸ ᱱᱮᱛᱟᱨ ᱫᱚ ᱚᱸᱰᱮ ᱠᱷᱚᱱᱟᱜ ᱢᱟᱱᱮ ᱟᱵᱚ ᱫᱚ ᱟᱹᱰᱤ ᱥᱟᱺᱜᱤᱧ ᱛᱮᱵᱚᱱ ᱪᱟᱜ ᱠᱟᱱᱟ ᱥᱮ ᱩᱱᱟᱹᱜ ᱜᱟᱱ ᱫᱚ ᱵᱟᱵᱚᱱ ᱜᱩᱨᱩᱛᱛᱚᱣᱟᱜ ᱠᱟᱱᱟ᱾ ᱠᱟᱱᱟ ᱡᱮ ᱵᱤᱨ ᱵᱩᱨᱩ ᱨᱮ ᱩᱱᱟᱹᱜ ᱧᱟᱢᱚᱜ ᱠᱟᱱᱟ ᱥᱮ ᱚᱸᱰᱮ ᱜᱮ ᱟᱵᱚᱣᱟᱜ ᱡᱷᱚᱛᱚᱢ ᱠᱤᱪᱷᱩ ᱛᱟᱵᱚᱱ ᱚᱱᱠᱟ᱾ ᱚᱱᱠᱟ ᱞᱮᱠᱟ ᱫᱚ ᱵᱟᱝ ᱥᱮ ᱟᱵᱚᱣᱟᱜ ᱢᱟ ᱡᱟᱱᱟᱢ ᱛᱚᱨᱟ ᱠᱷᱚᱱᱟᱜ ᱜᱮ ᱵᱤᱨ ᱜᱮᱛᱟᱵᱚᱱ ᱥᱮ?
ᱦᱳᱭ ᱦᱳᱭ,
ᱞᱟᱹᱭ ᱞᱮᱠᱷᱟᱱ ᱫᱚ ᱵᱤᱨ ᱨᱮ ᱜᱮ ᱵᱚᱱ ᱦᱟᱨᱟ ᱵᱩᱨᱩ ᱠᱟᱱᱟ ᱱᱮᱛᱟᱨ ᱫᱚ ᱟᱫᱚ ᱢᱟᱜ ᱥᱟᱯᱷᱟ ᱠᱷᱟᱹᱛᱤᱨ ᱛᱮ ᱟᱫᱚᱵᱚᱱ ᱞᱟᱹᱭᱟ ᱡᱮ ᱟᱞᱮ ᱥᱮᱱ ᱫᱚ ᱵᱤᱨ ᱵᱟᱹᱱᱩᱜᱼᱟ, ᱢᱮᱱᱠᱷᱟᱱ ᱟᱵᱚ ᱫᱚ ᱵᱤᱨ ᱨᱮᱜᱮ ᱛᱮᱵᱚᱱ ᱡᱟᱱᱟᱢ ᱞᱮᱱᱟ ᱵᱚᱱ ᱥᱮ, ᱞᱟᱹᱭ ᱞᱮᱠᱷᱟᱱ ᱟᱫᱚ, ᱟᱫᱚ ᱫᱤᱱ ᱠᱚ ᱦᱚᱸ ᱵᱚᱫᱚᱞ ᱤᱫᱤᱜ ᱠᱟᱱᱟ ᱟᱨ ᱦᱚᱲ ᱦᱚᱸᱵᱚᱱ ᱵᱚᱫᱚᱞᱚᱜ ᱠᱟᱱᱟ ᱟᱫᱚ ᱞᱟᱦᱟ ᱛᱮᱱᱟᱜ ᱠᱟᱛᱷᱟ ᱠᱚ ᱫᱚ ᱩᱱᱟᱹᱜ ᱫᱚ ᱵᱟᱵᱚᱱ ᱩᱭᱦᱟᱹᱨᱫᱟ ᱾ ᱟᱵᱚ ᱫᱚ ᱟᱵᱚ ᱢᱚᱛᱚ ᱵᱚᱱ ᱪᱟᱞᱟᱜ ᱠᱟᱱᱟ ᱟᱵᱚᱣᱟᱜ ᱵᱷᱟᱜᱤ ᱵᱚᱱ ᱧᱮᱞ ᱮᱫᱟ, ᱟᱫᱚ ᱚᱱᱟ ᱠᱷᱟᱹᱛᱤᱨ ᱜᱮ ᱱᱮᱛᱟᱨ ᱠᱚ ᱦᱚᱲ ᱛᱚ ᱚᱱᱮ ᱵᱤᱥᱤ ᱫᱤᱱ ᱫᱚ ᱵᱟᱵᱚᱱ ᱵᱟᱧᱪᱟᱜ ᱠᱟᱱᱟ ᱾ ᱚᱱᱮ ᱠᱮᱢᱤᱠᱮᱞ ᱡᱤᱱᱤᱥ ᱠᱚᱵᱚᱱ ᱡᱚᱢ ᱮᱫᱟ ᱵᱤᱨᱵᱩᱨᱩ ᱨᱮᱱᱟᱜ ᱫᱚ ᱵᱟᱵᱚᱱ ᱡᱚᱢ ᱮᱫᱟ,
ᱴᱷᱤᱠ ᱜᱮᱭᱟ ᱛᱟᱦᱞᱮ ᱚᱠᱛᱚ ᱠᱚ ᱦᱩᱭᱱᱟ ᱤᱱᱠᱟᱹ ᱜᱮ ᱜᱚᱞᱯᱚ ᱦᱳᱭᱳᱜᱼᱟ ᱱᱤᱛᱚᱜ ᱫᱚ ᱱᱚ-ᱱᱚᱝᱠᱟ ᱦᱚᱸ ᱡᱮ ᱟᱵᱚ, ᱥᱟᱱᱟᱢ ᱢᱟᱹᱱᱢᱤ ᱠᱚᱵᱚ ᱚᱱᱟ ᱵᱤᱨ ᱵᱩᱨᱩ ᱤᱫᱤ ᱟᱵᱚ ᱦᱚᱸ ᱱᱟᱭ ᱨᱮ ᱛᱟᱦᱮᱸ ᱫᱟᱲᱮᱭᱟᱜᱼᱟ ᱾
ᱦᱳᱭ ᱦᱳᱭ,
ᱴᱷᱤᱠ ᱟᱪᱪᱷᱮ,
ᱦᱮᱸ ᱦᱮᱸ,